ᱦᱮᱸ ᱟᱸᱡᱚᱢᱚᱜ ᱠᱟᱱᱟ, ᱦᱮᱸ ᱦᱮᱸ ᱟᱸᱡᱚᱢ ᱧᱟᱢ ᱫᱟᱞᱤᱧ᱾
ᱟᱨ ᱟᱹᱞᱤᱧᱟᱜ ᱨᱚᱲ ᱵᱮᱱ ᱟᱸᱡᱚᱢ ᱧᱟᱢᱫᱟ? ᱦᱳᱭ ᱦᱳᱭ, ᱞᱟᱹᱭ ᱫᱟᱞᱤᱧ ᱡᱚᱦᱟᱨ ᱜᱮ᱾
ᱦᱮᱸ ᱡᱚᱦᱟᱨ ᱜᱮ᱾
ᱛᱟᱞᱷᱮ ᱪᱮᱫ ᱠᱚᱵᱤᱱ ᱪᱤᱠᱟᱹ ᱵᱟᱲᱟᱭᱮᱜᱼᱟ?
ᱩᱸ, ᱪᱤᱠᱟᱹ ᱜᱮ ᱵᱟᱝ, ᱟᱸ ᱫᱩᱲᱩᱵ ᱵᱟᱲᱟ ᱠᱚ ᱦᱩᱭ ᱠᱟᱱᱟ᱾
ᱟᱪᱪᱷᱟ ᱟᱪᱪᱷᱟ, ᱦᱳᱭ ᱦᱳᱭ ᱟᱨ ᱛᱟᱦᱞᱮ ᱯᱟᱭ ᱦᱮᱸ, ᱯᱟᱭᱨᱟ ᱵᱟᱲᱟ ᱠᱚᱫᱚ ᱯᱟᱭᱨᱟ ᱠᱚ ᱡᱚᱢ ᱵᱟᱲᱟ ᱠᱚᱫᱚ ᱦᱩᱭ ᱠᱟᱱᱟ?
ᱦᱮᱸ ᱦᱮᱸ, ᱯᱟᱭᱨᱟ ᱵᱟᱲᱟ ᱫᱚ ᱦᱳ ᱟᱠᱟᱱᱟ ᱡᱚᱢ ᱠᱚᱦᱚᱸ ᱦᱳᱭ ᱠᱟᱱᱟ᱾ ᱟᱫᱚ ᱟᱹᱵᱤᱱ ᱜᱮ ᱦᱟᱸᱜ?
ᱦᱳᱭ ᱦᱳᱭ ᱟᱹᱞᱤᱧ ᱦᱚᱸ ᱚᱝᱠᱟ ᱥᱮᱛᱟᱜ ᱨᱮᱫᱚ ᱠᱟᱹᱢᱤ ᱵᱟᱲᱟ ᱦᱩᱭᱱᱟ ᱠᱟᱹᱢᱤ ᱵᱟᱲᱟ ᱠᱟᱛᱮᱜ ᱜᱮ ᱡᱚᱢ ᱛᱩᱯᱩ ᱵᱟᱲᱟ ᱠᱟᱛᱮᱜ ᱜᱮ ᱱᱤᱛᱳᱜ ᱡᱚᱢ ᱵᱟᱲᱟ ᱠᱟᱛᱮᱜ ᱫᱩᱲᱩᱵ ᱦᱩᱭ ᱟᱠᱟᱱᱟ᱾
ᱦᱮᱸ
ᱟᱫᱚᱞᱤᱧ ᱞᱟᱹᱭᱮᱫ ᱛᱟᱦᱮᱸᱫ ᱚᱱᱠᱟ ᱥᱟᱛᱟᱢ ᱤᱫᱤ ᱠᱟᱛᱮᱜ ᱞᱟᱝ ᱜᱟᱞᱢᱟᱨᱟᱣ ᱞᱮᱠᱷᱟᱱ ᱪᱮᱫ ᱞᱮᱠᱟ ᱦᱩᱭ ᱠᱚᱜᱼᱟ᱾
ᱦᱮᱸ ᱢᱟ
ᱚ ᱟᱫᱚ ᱚᱠᱟᱴᱟᱜ ᱥᱟᱛᱟᱢ ᱤᱫᱤ ᱠᱟᱛᱮᱜ ᱜᱟᱞᱢᱟᱨᱟᱣ ᱞᱮᱠᱷᱟᱱ ᱵᱷᱟᱜᱤ ᱦᱩᱭ ᱠᱚᱜᱼᱟ᱾ ᱡᱩᱫᱤ ᱟᱹᱵᱤᱱᱟᱜ ᱥᱟᱛᱟᱢ ᱵᱟᱨᱮᱛᱮ ᱡᱩᱫᱤ ᱵᱟᱲᱟᱭ ᱢᱮᱱᱟᱜ ᱛᱟᱵᱮᱱ ᱠᱷᱟᱱ ᱡᱩᱫᱤ ᱚᱱᱠᱟᱱᱟᱜ
ᱟᱹᱵᱤᱱ ᱜᱮᱢᱟ ᱡᱟᱦᱟᱸᱴᱟᱜ ᱜᱮᱵᱤᱱ ᱢᱮᱱᱟ ᱦᱟᱸᱜ ᱚᱱᱟᱴᱟᱜ ᱜᱮ ᱜᱟᱞᱢᱟᱨᱟᱣ ᱦᱩᱭᱩᱜᱼᱟ᱾
ᱟᱪᱪᱷᱟ ᱦᱳᱭ ᱦᱮᱸ ᱟᱹᱞᱤᱧ ᱞᱤᱧ ᱞᱟᱹᱭᱫᱟ ᱥᱚᱦᱚᱨᱟᱭ ᱵᱟᱨᱮᱛᱮ ᱜᱟᱞᱢᱟᱨᱟᱣ ᱞᱮᱠᱷᱟᱱ ᱪᱮᱫ ᱞᱮᱠᱟ ᱦᱩᱭ ᱠᱚᱜᱼᱟ᱾
ᱦᱮᱸ ᱦᱮᱸ ᱢᱟ
ᱟᱨ ᱱᱮᱛᱟᱨ ᱢᱟ ᱚᱱᱠᱟ ᱦᱩᱲᱩ ᱠᱚ ᱨᱚᱦᱚᱭ ᱠᱟᱛᱮᱫ ᱥᱮ ᱤᱨ ᱠᱟᱛᱮᱜ ᱢᱟ ᱦᱤᱡᱩᱜ ᱠᱟᱱ ᱜᱮᱭᱟ ᱥᱮ ᱥᱚᱦᱚᱨᱟᱭ ᱵᱚᱸᱜᱟ ᱫᱚ
ᱦᱮᱸ
ᱟᱨᱵᱚᱱ ᱯᱚᱨᱚᱵᱚᱜᱼᱟ ᱩᱱᱢᱟ ᱟᱨ ᱥᱚᱦᱚᱨᱟᱭ ᱢᱟ ᱟᱵᱚ ᱥᱟᱱᱛᱟᱲᱟᱜ ᱫᱚ ᱡᱚᱛᱚ ᱠᱷᱚᱱ ᱢᱟᱨᱟᱝ ᱯᱚᱨᱚᱵᱽ ᱠᱟᱱ ᱛᱟᱵᱚᱱᱟ ᱥᱮ ᱡᱟᱦᱟᱸ ᱫᱚ ᱢᱮᱛᱟᱜ ᱠᱟᱱᱟ ᱵᱚᱱ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ᱾
ᱦᱮᱸ
ᱟᱫᱚ ᱚᱱᱟᱜᱮ ᱱᱟᱜ ᱠᱷᱟᱱ ᱯᱟᱹᱦᱤᱞ ᱦᱟᱯᱲᱟᱢ ᱠᱚᱣᱟᱜ ᱠᱟᱛᱷᱟ ᱞᱟᱹᱭ ᱞᱮᱠᱟ ᱛᱮᱫᱚ᱾ ᱥᱚᱦᱚᱨᱟᱭ ᱫᱚ ᱢᱚᱬᱮ ᱥᱤᱧ ᱥᱮ ᱢᱚᱬᱮ ᱧᱤᱫᱟᱹ ᱵᱚᱱ ᱢᱟᱱᱟᱣᱟ᱾ ᱟᱫᱚ ᱚᱱᱟᱜᱮ ᱟᱹᱵᱤᱱ ᱥᱮᱫ ᱫᱚ ᱥᱚᱦᱚᱨᱟᱭ ᱫᱚ ᱚᱱᱠᱟ ᱪᱮᱫ ᱞᱮᱠᱟ ᱦᱩᱭ ᱵᱟᱲᱟᱜᱼᱟ᱾
ᱦᱮᱸ ᱟᱞᱮᱥᱮᱫ ᱫᱚ ᱥᱚᱦᱚᱨᱟᱭ ᱫᱚ ᱢᱮᱱᱟᱠᱚ ᱦᱟᱹᱛᱤ ᱞᱮᱠᱟᱱᱟᱜ ᱥᱚᱦᱚᱨᱟᱭ ᱚᱱᱟ ᱥᱟᱶᱛᱮ ᱢᱚᱬᱮ ᱥᱤᱧ ᱢᱚᱬᱮ ᱧᱤᱫᱟᱹ ᱟᱫᱚ ᱟᱞᱮ ᱥᱮᱫ ᱫᱚ ᱢᱚᱬᱮ ᱥᱤᱧ ᱢᱚᱬᱮ ᱧᱤᱫᱟᱹ ᱫᱚ ᱚᱱᱠᱟ ᱫᱚ ᱦᱟᱸᱜ ᱵᱟᱝ ᱦᱩᱭᱩᱜᱼᱟ᱾
ᱟᱪᱪᱷᱟ ᱟᱪᱪᱷᱟ
ᱟᱫᱚ ᱟᱞᱮ ᱥᱮᱫ ᱫᱚ ᱦᱟᱸᱜ ᱯᱮ ᱫᱤᱱ ᱜᱮ ᱦᱩᱭᱩᱜᱼᱟ ᱵᱮᱥᱤ ᱫᱚ᱾ ᱱᱟᱦᱟᱜ ᱱᱚᱝᱠᱟ ᱚᱱᱟ ᱫᱚᱛᱚ ᱪᱮᱫ ᱠᱚ ᱞᱟᱹᱭᱟ ᱩᱱᱠᱩ ᱮᱸᱜ ᱰᱟᱹᱝᱨᱤ ᱠᱚ ᱥᱮ ᱜᱟᱹᱭ ᱠᱚᱣᱟᱜ ᱯᱚᱨᱚᱵᱽ ᱠᱟᱱᱟ᱾ ᱟᱫᱚ ᱦᱮᱸ ᱟᱫᱚ ᱱᱩᱠᱩ ᱠᱚᱜᱮ ᱢᱟᱱᱮ ᱟᱭᱢᱟ ᱞᱮᱠᱟ ᱦᱮᱸ ᱫᱮᱵᱟ ᱥᱮᱵᱟ ᱠᱟᱛᱮ ᱱᱚᱝᱠᱟ ᱯᱚᱨᱚᱵᱽ ᱠᱚ ᱦᱩᱭᱩᱜᱼᱟ
ᱟᱪᱪᱷᱟ ᱟᱪᱪᱷᱟ ᱟᱪᱪᱷᱟ ᱟᱫᱚ ᱱᱟᱜ ᱠᱷᱟᱱ ᱚᱱᱮ ᱵᱤᱱ ᱞᱟᱹᱭ ᱠᱮᱜᱼᱟ ᱟᱹᱵᱤᱱ ᱥᱮᱫ ᱢᱟ ᱯᱮ ᱢᱟᱦᱟ ᱠᱚ ᱢᱟᱱᱟᱣᱟ᱾ ᱟᱫᱚ ᱯᱮ ᱢᱟᱦᱟᱸ ᱫᱚ ᱢᱟᱱᱟᱣ ᱫᱚ ᱚᱱᱟ ᱫᱚ ᱪᱮᱫ ᱞᱮᱠᱟ ᱚᱱᱠᱟ ᱡᱟᱦᱟᱸ ᱫᱚ ᱚᱱᱮ ᱵᱟᱦᱟ ᱯᱚᱨᱚᱵᱽ ᱨᱮ ᱢᱮᱱᱟᱜ ᱟᱠᱟᱫ ᱛᱟᱵᱚᱱᱟ ᱡᱟᱦᱟᱸ ᱫᱚ ᱩᱢ ᱥᱟᱹᱨᱫᱤ ᱟᱨ ᱵᱟᱥ ᱤᱭᱟᱹ ᱡᱟᱞᱮ ᱟᱫᱚ ᱚᱱᱠᱟ ᱜᱮ ᱚᱱᱟ ᱢᱟᱦᱟᱸ ᱦᱚᱸ ᱥᱮ ᱪᱮᱫ ᱞᱮᱠᱟ ᱚᱱᱟ ᱨᱮᱱᱟᱜ ᱧᱩᱛᱩᱢ ᱟᱨᱦᱚ ᱢᱮᱱᱟᱜ ᱟᱠᱟᱜᱼᱟ᱾
ᱦᱮᱸ ᱚᱱᱠᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱪᱮᱫᱟᱜ ᱥᱮ ᱢᱟᱱᱮ ᱢᱮᱱ ᱫᱚᱠᱚ ᱢᱮᱱᱟ ᱱᱚᱝᱠᱟ ᱦᱚ ᱩᱢ ᱠᱚ ᱱᱚᱝᱠᱟ ᱜᱮ ᱦᱩᱭᱩᱜᱼᱟ᱾ ᱟᱫᱚ ᱢᱮᱱᱠᱷᱟᱱ ᱩᱱᱟᱹᱜ ᱠᱤ ᱪᱷᱩ ᱫᱚ ᱦᱟᱸᱜ ᱵᱟᱹᱞᱤᱧ ᱵᱟᱲᱟᱭᱟ᱾
ᱟᱹᱞᱤᱧ ᱫᱚ ᱚᱱᱠᱟ ᱜᱮᱞᱤᱧ ᱵᱟᱲᱟᱭᱟ ᱡᱮ ᱛᱮᱦᱮᱧ ᱫᱚ ᱱᱚᱝᱠᱟ ᱱᱚᱣᱟ ᱢᱟᱱᱮ ᱱᱚᱝᱠᱟ ᱭᱟᱞᱮ ᱩᱱᱠᱩ ᱡᱟᱦᱟᱸᱭ ᱰᱟᱹᱟᱝᱨᱤ ᱠᱚᱠᱚ ᱛᱟᱦᱮᱱᱟ ᱢᱤᱫ ᱫᱤᱱ ᱫᱚ ᱩᱱᱠᱩ ᱟᱹᱨᱩᱵ ᱯᱷᱟᱨᱪᱟ ᱠᱟᱛᱮᱜ ᱥᱟᱶᱼ ᱛᱮ ᱥᱩᱱᱩᱢ ᱠᱚᱞᱮ ᱚᱡᱚᱜ ᱟᱠᱚᱣᱟ᱾ ᱚᱱᱟ ᱯᱚᱨᱮ ᱥᱤᱸᱫᱩᱨ ᱛᱮᱞᱮ ᱴᱤᱠᱟᱹᱜ ᱠᱚᱣᱟ ᱟᱨ ᱜᱚᱲᱟ ᱨᱮ ᱱᱚᱝᱠᱟ ᱜᱷᱟᱸᱥ ᱠᱚ ᱤᱫᱤ ᱠᱟᱛᱮᱜ ᱱᱩᱠᱩ ᱢᱟᱱᱮ ᱜᱚᱲᱟ ᱨᱮᱞᱮ ᱵᱟᱭ ᱠᱚᱣᱟ᱾
ᱛᱟᱯᱚᱨᱮ ᱫᱤᱱ ᱫᱚ ᱦᱳᱭᱳᱜ ᱠᱟᱱᱟ᱾ ᱱᱚᱝᱠᱟ ᱡᱟᱜᱟᱱᱱᱚ ᱡᱟᱜᱟᱱᱱᱟ ᱭᱟᱠᱚ
ᱦᱳᱭ ᱦᱳᱭ ᱦᱳᱭ ᱟᱪᱪᱷᱟ ᱟᱫᱚ ᱩᱱ ᱦᱤᱞᱳᱜ ᱜᱮ ᱠᱚ ᱡᱟᱜᱟᱱᱟᱭᱟ ᱥᱮ ᱛᱟᱨᱯᱚᱨᱮ ᱫᱤᱱ ᱦᱤᱞᱳᱜ ᱠᱚ ᱡᱟᱜᱟᱱᱟ᱾
ᱪᱮᱫ ᱵᱤᱱ ᱞᱟᱹᱭ ᱫᱟ᱾
ᱚᱱᱮ ᱵᱤᱱ ᱞᱟᱹᱭ ᱠᱮᱫ ᱫᱚ ᱰᱟᱹᱝᱨᱤ ᱡᱟᱜᱟᱣ ᱟᱫᱚ ᱚᱱᱟ ᱫᱚ ᱩᱢ ᱦᱤᱞᱳᱜ ᱜᱮ ᱥᱮ ᱚᱱᱠᱟ ᱥᱟᱹᱨᱫᱤ ᱦᱤᱞᱚᱜ
ᱦᱮᱸ ᱟᱞᱮᱥᱮᱫ ᱫᱚ ᱦᱟᱸᱜ ᱱᱚᱝᱠᱟ ᱢᱤᱫ ᱫᱷᱟᱣ ᱫᱚ ᱦᱟᱸᱜ ᱡᱟᱦᱟᱸ ᱫᱚᱠᱚ ᱞᱟᱹᱭᱮᱫ ᱠᱟᱱ ᱫᱤᱥᱚᱢ
ᱦᱮᱸ
ᱫᱷᱟᱣ ᱠᱚ ᱡᱟᱜᱟᱣ ᱠᱚᱣᱟ᱾ ᱟᱨ ᱟᱞᱮ ᱡᱮᱫᱤᱱ ᱦᱤᱞᱳᱜ ᱞᱮ ᱥᱚᱦᱚᱨᱭᱚᱜᱼᱟ᱾ ᱟᱨᱠᱤ ᱛᱟᱨ ᱞᱟᱦᱟ ᱫᱤᱱ ᱦᱤᱞᱳᱜ ᱦᱚᱸ ᱢᱤᱫ ᱫᱷᱟᱣ ᱠᱚ ᱡᱟᱜᱟᱣ ᱠᱚᱣᱟ᱾
ᱟᱪᱪᱷᱟ ᱟᱪᱪᱷᱟ ᱦᱚᱸ ᱟᱫᱚ ᱞᱤᱧ ᱞᱟᱹᱭ ᱮᱫᱟ᱾ ᱟᱵᱮᱱ ᱥᱮᱫ ᱫᱚ ᱚᱱᱠᱟ ᱥᱚᱨᱦᱟᱭ ᱫᱚ ᱱᱟᱠᱷᱟᱱ ᱟᱠᱟ ᱪᱟᱸᱫᱳ ᱦᱩᱭᱩᱜ ᱛᱮ?
ᱦᱮᱸ ᱥᱚᱨᱦᱟᱭ ᱫᱚ ᱥᱚᱨᱦᱟᱭ ᱵᱚᱸᱜᱟ ᱨᱮᱜᱮ ᱦᱩᱭᱩᱜᱼᱟ᱾ ᱟᱫᱚ ᱢᱮᱱᱠᱷᱟᱱ ᱟᱞᱮ ᱫᱚ ᱱᱚᱝᱠᱟ ᱫᱤᱱ ᱠᱚ ᱜᱚᱴᱟ ᱠᱟᱛᱮᱫ ᱞᱮ ᱥᱚᱦᱚᱨᱟᱭᱼᱚᱜ ᱜᱮᱭᱟ ᱟᱨᱠᱤ᱾
ᱟᱪᱪᱷᱟ ᱟᱪᱪᱷᱟ, ᱡᱟᱦᱟᱸ ᱫᱚ ᱟᱵᱚᱣᱟᱜ ᱥᱟᱱᱛᱟᱲᱟᱜ ᱢᱮᱱᱟᱜ ᱟᱠᱟᱫᱟ, ᱡᱟᱦᱟᱸ ᱫᱚ ᱞᱟᱹᱭ ᱟᱠᱚ ᱫᱤᱥᱚᱢ ᱠᱷᱩᱱᱴᱟᱹᱣ ᱡᱟᱦᱟᱸ ᱫᱚ ᱟᱱᱮ ᱠᱟᱹᱞᱤ ᱯᱩᱡᱟᱹ ᱚᱠᱛᱮ ᱥᱮ ᱟᱢᱵᱟᱹᱥᱤᱭᱟᱹ ᱚᱠᱛᱮ ᱦᱤᱞᱳᱜ ᱠᱚ ᱠᱷᱩᱱᱴᱟᱹᱜ ᱜᱮᱭᱟ᱾ ᱟᱫᱚ ᱟᱹᱵᱤᱱ ᱥᱮᱫ ᱫᱚ ᱚᱱᱠᱟ ᱥᱮ ᱚᱱᱠᱟ ᱡᱟᱦᱟᱸ ᱵᱤᱱ ᱞᱟᱹᱭ ᱠᱮᱜᱼᱟ ᱫᱤᱱ ᱜᱚᱴᱟ ᱠᱟᱛᱮᱫ?
ᱦᱮᱸ ᱟᱞᱮ ᱫᱚ ᱚᱱᱠᱟ ᱫᱚ ᱫᱤᱥᱚᱢ ᱠᱷᱩᱱᱴᱟᱹᱣ ᱦᱤᱞᱳᱜ ᱢᱟ ᱵᱟᱝᱠᱚ ᱥᱚᱨᱦᱟᱭᱼᱚᱜ ᱛᱟᱞᱮ᱾ ᱟᱞᱮ ᱫᱚ ᱚᱱᱟ ᱨᱮᱱᱟᱜ ᱯᱮ ᱯᱩᱱ ᱫᱤᱱ ᱯᱚᱨᱮ ᱜᱮ ᱞᱮ ᱦᱟᱸᱜ ᱥᱚᱦᱚᱨᱟᱭᱚᱜᱼᱟ ᱟᱨᱠᱤ ᱾
ᱟᱪᱪᱷᱟ ᱟᱪᱪᱷᱟ, ᱦᱳᱭ ᱢᱟᱱᱮ ᱟᱫᱚ ᱜᱚᱴᱟ ᱜᱚᱴᱟ ᱛᱚ, ᱴᱚᱴᱷᱟ ᱛᱚ ᱵᱟᱝ ᱥᱚᱢᱟᱱ ᱛᱟᱵᱚᱱᱟ ᱥᱮ ᱚᱠᱟ ᱴᱚᱴᱷᱟ ᱨᱮ ᱪᱮᱫ ᱞᱮᱠᱟ᱾
ᱦᱮᱸ ᱦᱮᱸ,
ᱚ ᱟᱪᱪᱷᱟ
ᱟᱫᱚ ᱟᱯᱮ ᱥᱮᱫ ᱫᱚ ᱢᱟᱱᱮ ᱪᱮᱫ ᱞᱮᱠᱟ?
ᱦᱳᱭ ᱦᱳᱭ, ᱟᱹᱞᱮ ᱥᱮᱫ ᱦᱚᱸ ᱱᱟᱜᱠᱷᱟᱱ ᱟᱹᱵᱤᱱ ᱵᱮᱱ ᱞᱟᱹᱭ ᱠᱮᱜ ‌ᱞᱮᱠᱟ ᱜᱮ᱾ ᱟᱞᱮ ᱥᱮᱫ ᱦᱚᱸ ᱚᱱᱠᱟ ᱡᱟᱦᱟᱸ ᱫᱚ ᱟᱵᱚ ᱥᱟᱱᱛᱟᱲᱟᱜ ᱫᱚ ᱥᱚᱦᱚᱨᱟᱭ ᱫᱚ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱥᱮ ᱦᱟᱹᱛᱤ ᱞᱮᱠᱟᱱ᱾ ᱟᱫᱚ ᱟᱞᱮ ᱦᱚᱸ ᱱᱟᱝᱠᱷᱟᱱ ᱚᱱᱠᱟ ᱢᱚᱬᱮ ᱥᱤᱧ ᱥᱮ ᱢᱚᱬᱮ ᱧᱤᱫᱟᱹ ᱫᱚ ᱵᱟᱞᱮ ᱢᱟᱱᱟᱣ ᱜᱮᱭᱟ᱾ ᱟᱞᱮ ᱦᱚᱸ ᱚᱱᱠᱟ ᱯᱮ ᱢᱟᱦᱟ ᱜᱮᱞᱮ ᱢᱟᱱᱟᱣ ᱜᱮᱭᱟ᱾ ᱟᱨ ᱟᱞᱮ ᱫᱚ ᱚᱱᱠᱟ ᱡᱟᱦᱟᱸ ᱵᱟᱦᱟ ᱨᱮ ᱢᱮᱱᱟᱜ ᱟᱠᱟᱫ ᱛᱟᱵᱚᱱᱟ ᱩᱢ ᱢᱟᱦᱟ, ᱥᱮ ᱥᱟᱹᱨᱫᱤ ᱢᱟᱦᱟ, ᱥᱮ ᱡᱟᱞᱮ ᱢᱟᱦᱟ, ᱚᱱᱠᱟ ᱜᱮᱞᱮ ᱢᱮᱛᱟᱜᱼᱟ᱾ ᱚᱱᱟ ᱠᱚᱦᱚᱸ ᱡᱮᱫᱤᱱ ᱰᱟᱹᱝᱨᱤ ᱠᱚ ᱟᱹᱨᱩᱵ ᱥᱮ ᱰᱟᱝᱨᱤ ᱠᱚ ᱥᱩᱱᱩᱢ ᱚᱡᱚᱜ ᱟᱨ ᱚᱱᱠᱟ ᱠᱚ ᱪᱩᱢᱟᱹᱲ ᱠᱚᱣᱟ ᱩᱱ ᱦᱤᱞᱳᱜ ᱫᱚ ᱩᱢ ᱢᱟᱦᱟᱸ᱾
ᱦᱮᱸ,
ᱰᱟᱹᱟᱝᱨᱤ ᱠᱚᱠᱚ ᱟᱨ ᱡᱮᱫᱤᱱ ᱫᱚ ᱥᱟᱹᱨᱫᱤ ᱢᱟᱦᱟ ᱩᱱ ᱦᱤᱞᱳᱜ ᱫᱚ ᱰᱟᱹᱝᱨᱤ ᱠᱚᱠᱚ ᱪᱷᱟᱯ ᱵᱟᱲᱟ ᱠᱚᱣᱟ ᱟᱨ ᱚᱱᱠᱟ ᱜᱷᱟᱥ ᱠᱚᱠᱚ ᱮᱢ ᱵᱟᱲᱟ ᱠᱚᱣᱟ ᱫᱤᱭᱮ ᱠᱷᱩᱱᱴᱟᱹᱣ ᱵᱟᱲᱟ ᱠᱚ ᱦᱩᱭᱩᱜᱼᱟ ᱩᱱ ᱦᱤᱞᱳᱜ ᱫᱚ ᱢᱟᱡᱟᱱ ᱵᱮᱲᱟ᱾ ᱟᱨ ᱛᱟᱨ ᱫᱚᱥᱟᱨ ᱫᱤᱱ ᱦᱤᱞᱳᱜ ᱫᱚ ᱡᱟᱞᱮ ᱢᱟᱦᱟ, ᱡᱟᱦᱟᱸ ᱫᱚ ᱯᱤᱴᱷᱟᱹ ᱞᱟᱴᱷᱟ ᱠᱟᱛᱮᱫ ᱥᱮ ᱟᱨᱦᱚᱸ ᱚᱱᱠᱟ ᱮᱱᱮᱡ ᱥᱮᱨᱮᱧ ᱠᱟᱛᱮᱫ ᱠᱚ ᱢᱩᱪᱟᱹᱫ ᱠᱟᱜᱼᱟ᱾
ᱦᱮᱸ ᱦᱮᱸ, ᱟᱞᱮ ᱥᱮᱫ ᱦᱚᱸ ᱦᱟᱸᱜ ᱢᱟᱱᱮ ᱚᱱᱠᱟᱜᱮ ᱦᱩᱭᱩᱜᱼᱟ, ᱟᱫᱚ ᱟᱞᱮ ᱴᱷᱮᱱ ᱫᱚ ᱧᱮᱞ ᱠᱟᱱᱟ᱾ ᱟᱨ ᱱᱚᱝᱠᱟ ᱟᱨᱠᱤ ᱡᱷᱚᱛᱚ ᱦᱚᱲ ᱫᱚ ᱚᱱᱠᱟ ᱵᱟᱝᱠᱚ ᱯᱤᱴᱷᱟᱹ ᱞᱟᱴᱷᱟᱭ ᱜᱮᱭᱟ᱾ ᱡᱟᱹᱥᱛᱤ ᱫᱚ ᱧᱮᱞᱚᱜᱼᱟ, ᱡᱮ ᱟᱞᱮ ᱫᱚ ᱡᱤᱞ ᱯᱤᱴᱷᱟᱹ ᱠᱚᱫᱚ ᱥᱟᱠᱨᱟᱛ ᱠᱚᱨᱮ ᱜᱮ ᱠᱚ ᱯᱤᱴᱷᱟᱹᱭ ᱜᱮᱭᱟ᱾
ᱚ ᱟᱪᱪᱷᱟ ᱟᱪᱪᱷᱷᱟ, ᱦᱳᱭ, ᱚᱱᱟ ᱛᱚ ᱵᱟᱝ ᱞᱟᱹᱭ ᱜᱟᱱᱚᱜ ᱠᱟᱱᱟ ᱥᱮ ᱚᱠᱟ ᱴᱚᱴᱷᱟ ᱪᱮᱫ ᱞᱮᱠᱟ? ᱟᱹᱰᱤ ᱟᱭᱢᱟ ᱨᱮ ᱟᱹᱰᱤ ᱤᱭᱟᱹ ᱢᱮᱱᱟᱜ ᱟᱠᱟᱫᱟ᱾ ᱟᱨ ᱟᱹᱞᱮ ᱥᱮᱫ ᱫᱚ ᱱᱟᱜ ᱠᱷᱟᱱ ᱚᱱᱠᱟ ᱠᱷᱩᱱᱴᱟᱹᱣ ᱫᱚ, ᱚᱱᱟ ᱡᱟᱦᱟᱸ ᱫᱚ, ᱫᱤᱥᱚᱢ ᱠᱷᱩᱱᱴᱟᱹᱣ ᱠᱚ ᱢᱮᱛᱟᱜ ᱠᱟᱱᱟ, ᱡᱟᱦᱟᱸ ᱫᱚ ᱠᱟᱹᱞᱤ ᱯᱩᱡᱟᱹ ᱚᱠᱛᱮ ᱡᱟᱦᱟᱸ ᱟᱸᱵᱟᱹᱵᱟᱹᱥᱭᱟᱹ ᱦᱤᱞᱳᱜ,
ᱦᱮᱸ ᱦᱮᱸ,
ᱩᱱ ᱦᱳᱞᱳᱜ ᱜᱮ ᱱᱟᱜ ᱠᱷᱟᱱ ᱟᱞᱮ ᱫᱚᱞᱮ ᱠᱷᱩᱱᱴᱟᱹᱜ ᱜᱮᱭᱟ᱾ ᱟᱫᱚ ᱱᱟᱝᱠᱷᱟᱱ ᱟᱨ,
ᱟᱨ ᱟᱞᱮ ᱥᱮᱫ ᱫᱚ ᱱᱚᱝᱠᱟ ᱡᱟᱦᱟᱸᱭ ᱢᱟᱱᱮ ᱡᱟᱶᱟᱭ ᱠᱚ ᱥᱮ ᱡᱟᱦᱟᱸᱭ ᱠᱚ ᱥᱮ ᱡᱟᱦᱟᱸ ᱠᱚ, ᱠᱩᱲᱤᱜᱤᱫᱽᱨᱟᱹ ᱠᱚ ᱠᱚ ᱡᱟᱶᱟᱭ ᱮᱜ ᱠᱚᱣᱟ ᱩᱝ ᱠᱩᱨᱮᱱ ᱡᱟᱶᱟᱭ ᱠᱚᱜᱮ ᱢᱟᱱᱮ ᱱᱩᱠᱩ ᱰᱟᱹᱝᱨᱤ ᱠᱚᱠᱚ ᱠᱷᱩᱱᱴᱟᱹᱣ ᱠᱚᱣᱟ ᱟᱨᱠᱤ,
ᱟᱪᱪᱷᱟ ᱟᱪᱪᱷᱟ ᱟᱪᱪᱷᱟ ᱚ
ᱚᱱᱟ ᱥᱟᱶᱛᱮ ᱞᱟᱸᱫᱟ ᱜᱟᱱᱚᱜ ᱦᱚᱲ ᱡᱟᱦᱟᱸᱭ ᱟᱡ ᱫᱟᱫᱩ ᱥᱟᱹᱜᱟᱹᱭ ᱠᱚ ᱦᱩᱭᱩᱜᱼᱟ ᱥᱮ ᱛᱤᱧᱟᱝ ᱥᱟᱹᱜᱟᱹᱭ ᱦᱚᱜ ᱚᱱᱠᱟᱱ ᱦᱚᱲ, ᱠᱚᱜᱮ ᱢᱟᱱᱮ ᱠᱚ ᱠᱷᱩᱱᱴᱟᱹᱣ ᱠᱚᱣᱟ ᱟᱨᱠᱤᱧ ᱡᱟᱹᱥᱛᱤ
ᱟᱪᱪᱷᱟ ᱟᱪᱪᱷᱟᱷᱟ ᱟᱨ ᱚᱱᱠᱟ ᱱᱟᱜ ᱠᱷᱟᱱ ᱠᱷᱩᱱᱴᱟᱹᱣ ᱠᱚᱨᱮ ᱚᱱᱠᱟ ᱯᱮᱲᱟ ᱯᱟᱹᱲᱦᱟᱹ ᱥᱮ, ᱚᱱᱠᱟ ᱠᱚ ᱡᱟᱹᱥᱛᱤ ᱠᱚᱯᱮ ᱱᱮᱶᱛᱟ ᱵᱟᱲᱟ ᱠᱚᱜᱮᱭᱟ ᱡᱟᱹᱥᱛᱤ ᱧᱚᱜ
ᱦᱮᱸ ᱦᱮᱸ ᱡᱟᱹᱥᱛᱤ ᱱᱮᱣᱛᱟ ᱠᱚᱜᱮᱭᱟᱞᱮ ᱚᱱᱟ ᱥᱟᱶᱛᱮ ᱡᱟᱦᱟᱸᱭ ᱠᱩᱲᱤ ᱜᱤᱫᱽᱨᱟᱹ ᱠᱩ ᱠᱚ ᱛᱟᱦᱮᱸᱱ ᱩᱱᱠᱩ ᱠᱚᱦᱚᱸ ᱠᱚ ᱱᱮᱣᱛᱟ ᱠᱚᱜᱮᱭᱟ
ᱟᱪᱪᱷᱟ ᱟᱪᱪᱷᱟ ᱟᱪᱷᱟ ᱦᱳᱭ ᱦᱳᱭ ᱟᱫᱚ ᱱᱟᱜ ᱠᱷᱟᱱ ᱚᱱᱮ ᱵᱤᱱ ᱞᱟᱹᱭ ᱠᱮᱜᱼᱟ ᱡᱟᱶᱟᱭ ᱛᱟᱠᱚ ᱜᱮ ᱚᱱᱮ ᱠᱷᱩᱱᱴᱟᱹᱣ ᱠᱚᱮᱣᱟ ᱠᱚ ᱛᱟᱦᱚᱞᱮ ᱟᱞᱤᱧ ᱥᱮᱫ ᱢᱟ ᱚᱱᱠᱟ, ᱠᱚ ᱟᱞᱮ ᱥᱮᱫ ᱦᱚᱸ ᱦᱩᱭᱩᱜ ᱜᱮᱭᱟ ᱚᱱᱠᱟ ᱡᱟᱶᱟᱭ ᱛᱟᱠᱚ ᱜᱮ ᱥᱮ, ᱟᱨᱚ ᱚᱱᱠᱟ ᱜᱮ ᱟᱛᱳ ᱦᱚᱲ ᱠᱚᱦᱚᱸ ᱠᱚ ᱛᱟᱦᱮᱱᱟ ᱥᱟᱶᱛᱮ
ᱦᱮᱸ
ᱩᱱᱠᱩ ᱠᱚ ᱠᱷᱩᱱᱴᱟᱹᱣ ᱵᱟᱲᱟ ᱠᱚᱣᱟ ᱟᱨ ᱡᱟᱦᱟᱸ ᱫᱚ ᱚᱱᱮ ᱰᱟᱹᱝᱨᱤ ᱠᱷᱩᱱᱴᱟᱹᱣ ᱵᱚᱱ ᱛᱚᱞ ᱠᱚᱣᱟ ᱥᱮ ᱚᱱᱟ ᱫᱚ ᱱᱟᱜ ᱠᱷᱟᱱ ᱟᱵᱤᱱ ᱥᱮᱫ ᱫᱚ ᱚᱱᱠᱟ ᱟᱹᱛᱩ ᱦᱚᱲ ᱠᱚᱜᱮ ᱠᱚ ᱟᱹᱜᱩᱭᱟ ᱥᱮ ᱚᱱᱠᱟ ᱡᱟᱦᱟᱸᱭ ᱫᱚ ᱟᱠᱚ ᱨᱮᱱ ᱡᱟᱶᱟᱭ ᱛᱟᱠᱚ ᱠᱚ ᱛᱟᱦᱮᱸᱱᱟ ᱩᱱᱠᱩ ᱠᱚ ᱟᱹᱜᱩᱭᱟ, ᱡᱟᱦᱟᱸ ᱫᱚ ᱰᱟᱹᱟᱝᱨᱤ ᱠᱷᱩᱱᱴᱟᱹᱣ ᱞᱟᱹᱜᱤᱜ ᱚᱱᱮ ᱡᱟᱦᱟᱸ ᱠᱷᱩᱱᱴᱤ ᱵᱚᱱ ᱢᱮᱛᱟᱜ ᱠᱟᱱᱟ,
ᱦᱩᱸ ᱟᱞᱮ ᱥᱮᱫ ᱫᱚ ᱦᱟᱸᱜ ᱱᱚᱝᱠᱟ ᱡᱟᱦᱟᱸᱭ ᱨᱮᱱ ᱰᱟᱝᱨᱤ ᱜᱮ ᱛᱚᱞᱮᱭᱟᱭ ᱦᱟᱸᱜ ᱩᱱᱤᱜᱮ ᱟᱫᱚ ᱚᱱᱟ ᱟᱹᱜᱩᱭᱟᱭ ᱟᱨ ᱚᱱᱟ ᱥᱟᱶᱛᱮ ᱟᱭᱢᱟ ᱞᱮᱠᱟᱱᱟᱜ ᱯᱩᱭᱥᱟᱹ ᱠᱚ ᱥᱟᱶᱛᱮ ᱪᱷᱟᱛᱟ ᱠᱚᱠᱚ ᱤᱭᱟᱹ ᱠᱟᱜᱼᱟ ᱛᱚ ᱟᱫᱚ ᱦᱚᱸᱜᱚᱭ ᱱᱚᱝᱠᱟ ᱢᱟᱱᱮ ᱟᱹᱰᱤ ᱟᱭᱢᱟ ᱠᱤᱪᱷᱩ ᱟᱠᱚ ᱜᱮᱠᱚ ᱵᱮᱱᱟᱣᱟ ᱚᱱᱟ ᱥᱟᱶᱛᱮ ᱢᱟᱱᱮ ᱟᱠᱚᱨᱮᱱ ᱰᱟᱹᱝᱨᱤ ᱜᱮ ᱟᱨᱠᱤ ᱠᱚ ᱛᱚᱞᱮᱭᱟ ᱱᱚᱝᱠᱟ ᱟᱨ ᱟᱹᱛᱩ ᱢᱚᱬᱮ ᱦᱚᱲ ᱫᱚ ᱦᱟᱸᱜ ᱵᱟᱝᱞᱤᱧ ᱧᱮᱞ ᱟᱠᱟᱫ ᱠᱚᱣᱟ ᱥᱮ ᱟᱛᱳ ᱦᱚᱲ ᱠᱚᱫᱚ ᱚᱱᱟ ᱵᱤᱫ ᱠᱚᱫᱚ ᱦᱟᱸᱜ ᱵᱟᱞᱤᱧ ᱧᱮᱞ ᱵᱟᱲᱟ ᱠᱟᱜ-ᱟ ᱠᱚᱣᱟ
ᱟᱪᱪᱷᱟ ᱟᱪᱪᱷᱟ ᱟᱞᱮᱧ ᱥᱮᱫ ᱫᱚ ᱱᱟᱜ ᱚᱱᱠᱟ ᱫᱚ ᱩᱱᱠᱩ ᱡᱟᱶᱟᱭ ᱛᱟᱠᱚ ᱜᱮᱠᱚ ᱠᱟᱴ ᱠᱚᱠᱚ ᱟᱹᱜᱩᱭᱟ ᱡᱟᱦᱟᱸ ᱰᱟᱝᱨᱤ ᱠᱷᱩᱱᱴᱟᱹᱣ ᱞᱟᱹᱜᱤᱫ ᱩᱱᱠᱩ ᱠᱚ ᱟᱹᱜᱩᱭᱟ ᱩᱱᱠᱩ ᱠᱚ ᱵᱤᱫᱽ ᱠᱟᱜᱼᱟ ᱟᱨ ᱰᱟᱹᱟᱝᱨᱤ ᱦᱚᱸ ᱱᱟᱜ ᱩᱱᱠᱩ ᱠᱚ ᱠᱷᱩᱱᱴᱟᱹᱣ ᱵᱟᱲᱟ ᱠᱚᱣᱟ ᱟᱨ ᱛᱳ ᱦᱚᱲ ᱫᱚᱠᱚ ᱛᱟᱦᱮᱱᱟ ᱚᱱᱟ ᱥᱟᱶᱛᱮ
ᱦᱮᱸ ᱦᱮᱸ
ᱟᱹᱞᱮ ᱥᱮᱫ ᱦᱟᱸᱜ ᱚᱱᱠᱟ ᱦᱩᱭᱩᱜᱼᱟ᱾ ᱟᱨ ᱞᱟᱹᱭ ᱫᱟᱞᱤᱧ ᱛᱟᱦᱚᱞᱮ ᱟᱹᱵᱤᱱ ᱥᱮᱫ ᱚᱱᱠᱟ ᱠᱷᱩᱱᱴᱟᱹᱣ ᱨᱮᱢᱟ᱾ ᱟᱹᱰᱤ ᱟᱭᱢᱟ ᱴᱚᱴᱷᱟ ᱠᱚᱨᱮᱜ ᱜᱮ ᱟᱞᱟᱜᱽ ᱟᱞᱟᱜᱽ ᱤᱭᱟᱹ ᱛᱮᱠᱚ ᱠᱷᱩᱱᱴᱟᱹᱣ ᱠᱚᱣᱟ ᱥᱮ ᱡᱟᱦᱟᱸ ᱫᱚ ᱚᱱᱠᱟ ᱡᱟᱦᱟᱸ ᱫᱚ ᱰᱷᱳᱞ ᱰᱷᱟᱞ ᱠᱚ ᱢᱮᱛᱟᱜ ᱠᱟᱱᱟ ᱟᱨ ᱵᱟᱝᱠᱷᱟᱱ ᱛᱩᱢᱫᱟᱜ ᱴᱟᱢᱟᱠ ᱟᱫᱚ ᱟᱹᱵᱤᱱ ᱥᱮᱫ ᱫᱚ ᱱᱟᱜᱠᱷᱟᱱ ᱚᱱᱠᱟ ᱛᱩᱢᱫᱟᱜ ᱴᱟᱢᱟᱠᱛᱮ ᱠᱚ ᱠᱷᱩᱱᱴᱟᱹᱣ ᱠᱚᱣᱟ ᱥᱮ ᱪᱮᱜ ᱞᱮᱠᱟ?
ᱦᱮᱸ ᱟᱞᱮ ᱥᱮᱫ ᱫᱚ ᱦᱟᱸᱜ ᱚᱱᱠᱟ ᱰᱷᱳᱞ ᱠᱚᱨᱮᱱᱟᱜ ᱫᱚ ᱩᱱᱟᱹᱜ ᱫᱚ ᱤᱭᱟᱹ ᱵᱟᱹᱱᱩᱜᱼᱟ ᱟᱨᱠᱤ᱾
ᱟᱞᱮᱥᱮᱫ ᱫᱚ ᱡᱟᱹᱥ ᱛᱤ ᱛᱩᱢᱫᱟᱜ ᱴᱟᱢᱟᱠ ᱨᱮᱜᱽᱲᱟ ᱚᱱᱟ ᱠᱚ ᱥᱟᱶᱛᱮ ᱟᱨ ᱛᱟᱦᱮᱱᱟ᱾ ᱞᱟᱦᱟᱛᱮ ᱠᱟᱲᱟ ᱦᱟᱨᱛᱟ ᱥᱮ ᱰᱟᱝᱨᱤ ᱦᱟᱨᱛᱟ ᱪᱮᱫ ᱢᱮᱱᱟᱜᱼᱟ ᱦᱟᱸᱜ ᱠᱷᱟᱱ ᱢᱤᱫᱴᱟᱜ ᱦᱟᱨᱛᱟ ᱢᱮᱱᱟᱜᱼᱟ᱾ ᱚᱱᱮ ᱚᱱᱟ ᱦᱟᱨᱛᱟ ᱠᱚᱛᱮ ᱜᱮᱠᱚ
ᱠᱷᱩᱱᱴᱟᱹᱣ ᱠᱚᱣᱟ ᱟᱪᱪᱷᱟ ᱟᱪᱪᱷᱟ ᱦᱳᱭ ᱟᱹᱞᱤᱧ ᱦᱚᱸ ᱵᱟᱠᱷᱟᱱ ᱚᱱᱠᱟ ᱮᱴᱟᱜ ᱮᱴᱟᱜ ᱴᱚᱴᱷᱟ ᱠᱚᱨᱮ ᱞᱤᱧ ᱧᱮᱞ ᱵᱟ ᱵᱟᱲᱟ ᱠᱟᱜᱼᱟ᱾ ᱡᱟᱦᱟᱸ ᱫᱚ ᱚᱱᱮ ᱰᱷᱳᱞ ᱥᱮ ᱪᱮᱫ ᱠᱚ ᱢᱮᱛᱟᱜᱼᱟ? ᱚᱱᱟ ᱠᱚᱛᱮ ᱠᱚ ᱠᱷᱩᱱᱴᱟᱹᱣ ᱵᱟᱲᱟ ᱠᱚᱜᱮᱭᱟ᱾ ᱟᱨ ᱟᱹᱞᱤᱧ ᱥᱮᱫ ᱦᱚᱸ ᱚᱱᱠᱟ ᱱᱟᱜᱠᱷᱟᱱ ᱛᱩᱢᱫᱟᱜ ᱴᱟᱢᱟᱠ ᱠᱚᱛᱮᱫ ᱜᱮᱠᱚ ᱠᱷᱩᱱᱴᱟᱹᱣ ᱠᱚᱣᱟ᱾ ᱛᱩᱢᱫᱟᱜ ᱴᱟᱢᱟᱠ ᱨᱮᱜᱽᱲᱟ ᱠᱚ ᱚᱱᱟ ᱠᱚ ᱛᱟᱦᱮᱸᱱᱟ ᱟᱨ ᱚᱱᱠᱟ ᱰᱟᱝᱨᱤᱭᱟᱜ ᱜᱮ ᱪᱟᱢᱲᱟ ᱛᱟᱦᱮᱸᱱᱟ ᱚᱱᱟ ᱛᱮᱜᱮᱠᱚ ᱠᱷᱩᱱᱴᱟᱹᱣ ᱵᱟᱲᱟ ᱠᱚᱣᱟ᱾
ᱦᱮᱸ ᱦᱮᱸ ᱟᱫᱚ ᱚᱱᱟ ᱴᱚᱴᱷᱟ ᱦᱤᱥᱟᱹᱵᱽ ᱛᱮ ᱧᱮᱞᱟᱵᱚᱱ ᱱᱚᱣᱟ ᱠᱚᱨᱮᱱᱟᱜ ᱠᱟᱹᱢᱤ ᱠᱚᱦᱚᱸ ᱵᱷᱮᱜᱟᱨ ᱵᱷᱮᱜᱟᱨ ᱜᱮᱭᱟ᱾ ᱚᱱᱟ ᱥᱟᱶᱛᱮ ᱚᱱᱮ ᱥᱚᱦᱨᱟᱭ ᱵᱚᱸᱜᱟ ᱧᱮᱞᱚᱜᱼᱟ ᱡᱮ ᱵᱟᱝ ᱠᱚ ᱥᱚᱨᱦᱟᱭᱚᱜ ᱜᱮᱭᱟ᱾ ᱯᱩᱥ ᱢᱟᱜᱽ ᱫᱷᱟᱹᱨᱤᱡ ᱦᱚᱸ ᱪᱟᱞᱟᱜᱼᱟ ᱟᱨᱠᱤ᱾ ᱠᱤ
ᱦᱳᱭ ᱦᱳᱭ ᱠᱤᱪᱷᱩ ᱠᱤᱪᱩ ᱴᱚᱴᱷᱟ ᱠᱚᱫᱚ ᱚᱱᱠᱟ ᱯᱩᱥ ᱢᱟᱥ ᱨᱮᱦᱚᱸ ᱠᱚ ᱥᱚᱨᱦᱟᱭᱚᱜᱼᱟ᱾ ᱡᱟᱦᱟᱸ ᱫᱚ ᱥᱟᱠᱨᱟᱛ ᱡᱚᱠᱷᱚᱱ ᱦᱩᱭᱩᱜ ᱛᱟᱵᱚᱱᱟ᱾ ᱩᱱ ᱥᱚᱢᱚᱭ ᱠᱚ ᱥᱚᱨᱦᱟᱭᱚᱜ ᱜᱮᱭᱟ ᱠᱤᱪᱷᱩ ᱠᱤᱪᱷᱩ ᱴᱚᱴᱷᱟ ᱫᱚ᱾ ᱚᱱᱟ ᱫᱚ ᱵᱟᱝ ᱞᱟᱹᱭ ᱜᱟᱱᱚᱜ ᱠᱟᱱᱟ ᱥᱮ ᱚᱠᱟᱥᱮᱫ ᱪᱮᱫ ᱞᱮᱠᱟ ᱦᱩᱭᱩᱜᱼᱟ᱾ ᱟᱹᱵᱤᱱ ᱦᱚᱸᱵᱤᱱ ᱞᱟᱹᱭ ᱠᱮᱫᱟ ᱟᱹᱵᱤᱱᱟᱜ ᱫᱤᱥᱚᱢ ᱥᱮᱫ ᱟᱨ ᱟᱹᱞᱤᱧ ᱦᱚᱞᱤᱧ ᱞᱟᱹᱭ ᱠᱮᱫᱟ ᱟᱹᱞᱤᱧᱟᱜ ᱫᱤᱥᱚᱢ ᱥᱮᱫ᱾ ᱟᱫᱚ ᱚᱠᱟ ᱥᱮᱫ ᱪᱮᱫᱞᱮᱠᱟ ᱦᱟᱞᱟ ᱦᱩᱭᱩᱜᱼᱟ᱾ ᱚᱱᱟ ᱫᱚ ᱵᱟᱝ ᱜᱟᱱ ᱞᱟᱹᱭ ᱜᱟᱱᱚᱜ ᱠᱟᱱᱟ ᱥᱮ ᱟᱸᱡᱚᱢ ᱫᱟᱵᱤᱱ ᱦᱮᱞᱳ